ᱟᱧᱡᱚᱢᱚᱜ ᱠᱟᱱᱟ
ᱦᱮᱸ ᱜᱚᱝᱠᱮ ᱪᱮᱜ ᱵᱤᱱ ᱪᱤᱠᱟᱹᱭ ᱫᱟ
ᱦᱮᱸ ᱪᱤᱠᱟᱹ ᱵᱟᱸ ᱫᱟᱜ ᱡᱟᱹᱯᱩᱫ ᱫᱟᱭ ᱛᱚ ᱟᱫᱚ ᱨᱩᱢ ᱠᱚᱨᱮᱜᱮ ᱱᱤᱛᱚᱜ ᱫᱚ ᱦᱮᱱᱟᱜ ᱞᱤᱧᱟ
ᱟᱪᱪᱷᱟ ᱟᱪᱪᱷᱟ ᱟᱫᱚ ᱤᱥᱤᱱ ᱵᱟᱥᱟᱝ ᱠᱚᱫᱚ ᱦᱩᱭᱱᱟ ᱛᱟᱵᱤᱱᱟ ᱥᱮ ᱵᱟᱝ
ᱤᱥᱤᱱ ᱵᱟᱥᱟᱝ ᱠᱚᱢᱟ ᱟᱹᱣᱨᱤ ᱤᱥᱤᱱ ᱦᱩᱭᱩᱜ-ᱟ
ᱚ
ᱦᱮᱸ ᱚᱝᱠᱟ ᱥᱮᱛᱟᱜ ᱵᱮᱲᱟ ᱠᱷᱟᱹᱡᱟᱹᱲᱤ ᱠᱚ ᱡᱚᱢ ᱵᱟᱲᱟ ᱦᱩᱭ ᱠᱟᱱᱟ
ᱟᱪᱪᱷᱟ ᱟᱪᱪᱷᱟ
ᱦᱮ ᱛᱟᱦᱮᱞᱮ ᱟᱵᱤᱱ ᱫᱚ ᱪᱮᱫ ᱵᱤᱱ ᱪᱤᱠᱟᱹᱭᱮᱜ-ᱟ?
ᱜᱚᱝᱠᱮ ᱟᱞᱤᱧ ᱦᱚᱸ ᱱᱚᱜᱼᱚᱭ ᱤᱥᱤᱱ ᱵᱟᱥᱟᱝ ᱠᱟᱛᱮᱜ ᱡᱚᱢ ᱵᱟᱲᱟ ᱠᱟᱛᱮ ᱟᱫᱚ ᱫᱩᱲᱩᱵ ᱵᱟᱲᱟ ᱦᱩᱭ ᱠᱟᱱᱟ ᱦᱳᱭᱥᱮ᱾
ᱳ ᱟᱪᱪᱷᱟ ᱟᱪᱪᱷᱟ
ᱦᱳᱭ
ᱟᱹᱰᱤ ᱞᱚᱜᱚᱱ ᱵᱮᱱ ᱛᱟᱯᱳᱭᱱᱟ ᱛᱮᱦᱮᱱ ᱫᱚ᱾
ᱦᱮᱸ ᱜᱚᱝᱠᱮ ᱟᱫᱚ ᱞᱚᱜᱚᱱ ᱞᱚᱜᱚᱱ ᱜᱮ ᱵᱩᱡ ᱫᱟᱵᱤᱱ ᱛᱚ ᱟᱫᱚ ᱵᱮᱥ ᱠᱚ ᱦᱚᱲᱢᱚ ᱠᱚ ᱠᱟᱹᱴᱤᱡ ᱵᱟᱹᱲᱤᱡ ᱵᱟᱹᱲᱤᱡ ᱵᱩᱡᱟᱹᱜ ᱠᱟᱱᱟ ᱦᱳᱭᱥᱮ ᱠᱟᱹᱴᱤᱡ ᱨᱩᱣᱟᱹ ᱢᱟᱫᱟ ᱠᱚ ᱧᱟᱢ ᱠᱟᱜ ᱞᱤᱧᱟ᱾ ᱵᱩᱡ ᱫᱟᱵᱤᱱ
ᱚ ᱟᱪᱪᱷᱟ ᱟᱪᱪᱷᱟ
ᱦᱳᱭ
ᱟᱨ ᱛᱤᱦᱤᱧ ᱟᱯᱮᱥᱮᱡ ᱩᱞᱴᱟᱹ ᱨᱚᱛ ᱠᱚ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱛᱮᱦᱮᱱ ᱦᱩᱭᱩᱜ ᱟᱫᱚ ᱧᱩᱦᱩᱢ ᱥᱮ ᱠᱟᱹᱴᱤᱡ ᱪᱟᱞᱟᱣ ᱦᱩᱭᱩᱜᱼᱟ ᱦᱳᱭᱥᱮ ᱨᱚᱛ ᱠᱚ ᱧᱮᱞ᱾ ᱟᱫᱚ ᱱᱤᱭᱟᱹ ᱚᱠᱛᱚ ᱫᱚ ᱚᱲᱟᱜ ᱨᱮᱝᱮ ᱢᱮᱱᱟᱜ ᱞᱤᱧᱟᱹ ᱦᱳᱭᱥᱮ᱾
ᱟ ᱡᱟᱦᱟᱸ ᱚᱱᱟ ᱩᱞᱴᱟᱹ ᱨᱚᱛ ᱠᱚ ᱞᱟᱹᱭᱫᱟ ᱚᱱᱟ ᱫᱚ ᱩᱞᱴᱟᱹ ᱨᱮᱫ ᱛᱮᱠᱚ ᱜᱚᱦᱚᱲᱟ ᱥᱮ ᱪᱮᱫᱟᱜ ᱚᱱᱠᱟ ᱠᱚ ᱧᱩᱛᱩᱢ ᱠᱟᱫᱟ?
ᱦᱮᱸ ᱜᱚᱝᱠᱮ ᱱᱚᱣᱟ ᱫᱚ ᱩᱞᱴᱟᱹ ᱥᱮᱫ ᱠᱚ ᱜᱚᱦᱚᱲᱟ ᱟᱫᱚ ᱡᱚᱠᱷᱚᱱ ᱢᱤᱫᱴᱟᱝ ᱡᱟᱦᱟᱸᱨᱮ ᱟᱭᱟᱜ ᱟᱥᱚᱞ ᱡᱟᱦᱟᱸ ᱴᱷᱟᱶ ᱛᱟᱦᱮᱸ ᱠᱟᱱ ᱛᱟᱭᱟ ᱦᱚᱭᱥᱮ ᱨᱚᱛ ᱟᱜ ᱡᱟᱦᱟᱸ ᱠᱷᱚᱱ ᱠᱚ ᱨᱚᱛ ᱠᱚ ᱜᱚᱦᱚᱲ ᱟᱜᱩ ᱠᱟᱫᱟ ᱦᱳᱭ ᱥᱮ ᱟᱫᱚ ᱡᱟᱦᱟᱸ ᱴᱩᱸᱰᱩᱝ ᱚᱫᱤ ᱨᱚᱛ ᱠᱚ ᱜᱚᱦᱚᱲ ᱤᱫᱤ ᱠᱮᱫᱟ ᱟᱵ ᱚᱸᱰᱮ ᱠᱷᱚᱱᱜ ᱜᱮ, ᱡᱟᱦᱟᱸ ᱨᱮ ᱨᱚᱛ ᱛᱟᱦᱮᱸ ᱠᱟᱱᱟ ᱚᱸᱰᱮ ᱠᱚ ᱜᱚᱦᱚᱲ ᱤᱫᱤᱭᱟ ᱩᱞᱴᱟᱹ ᱛᱮ ᱵᱩᱡ ᱫᱟᱵᱤᱱ ᱵᱤᱱ ᱛᱚ, ᱟᱫᱚ ᱚᱱᱟ ᱚᱱᱟ ᱨᱚᱛ ᱡᱚ ᱟᱫᱚ ᱥᱚᱡᱮᱜᱮ ᱪᱟᱞᱟᱜᱼᱟ ᱦᱳᱭᱥᱮ ᱟᱫᱚ ᱚᱱᱟ ᱜᱮᱛᱚ ᱚᱱᱮ ᱮᱸ ᱞᱟᱦᱟ ᱠᱟᱛᱮᱜ ᱟᱫᱚ ᱛᱟᱭᱚᱢ ᱦᱮᱡ ᱜᱮ ᱟᱫᱚ ᱚᱱᱟ ᱨᱮ ᱩᱞᱴᱟᱹ ᱨᱚᱰ ᱠᱚ ᱧᱩᱛᱩᱢ ᱟᱠᱟᱫᱟ᱾
ᱚ ᱟᱪᱷᱟ ᱢᱟᱱᱮ ᱩᱱ ᱦᱤᱞᱳᱜ ᱫᱚ ᱞᱟᱦᱟ ᱥᱮᱫ ᱛᱮᱠᱚ ᱜᱚᱦᱚᱲ ᱤᱫᱤ ᱠᱮᱫᱟ ᱟᱨ ᱛᱤᱦᱤᱧ ᱫᱚ ᱛᱟᱦᱞᱮ ᱚᱱᱟ ᱛᱟᱭᱱᱚᱢ ᱥᱮᱫ ᱛᱮᱠᱚ ᱜᱚᱦᱚᱲ ᱟᱹᱜᱩᱭᱟ᱾
ᱦᱳᱭ ᱦᱳᱭ ᱦᱳᱭ ᱮᱠᱫᱚᱢ ᱟᱫᱚ ᱪᱟᱞᱟᱜ ᱦᱩᱭᱩᱜ ᱠᱷᱟᱡ ᱧᱮᱞ ᱚᱱᱟ ᱠᱚ ᱟᱫᱚ ᱜᱟᱛᱮ ᱠᱚᱲᱟ ᱠᱚ ᱢᱮᱱᱟᱜ ᱠᱚᱣᱟ ᱛᱚ ᱟᱫᱚ ᱢᱮᱥ ᱨᱮ ᱛᱟᱦᱮᱱᱟᱹᱞᱤᱧ ᱥᱮ᱾ ᱟᱫᱚ ᱪᱟᱞᱟᱜ ᱦᱩᱭᱩᱜᱼᱟ ᱚᱱᱟᱜᱮ ᱧᱮᱞ ᱠᱚ ᱜᱟᱛᱮ ᱠᱚᱲᱟ ᱠᱚ ᱞᱟᱹᱭ ᱫᱟ ᱪᱚᱵᱚᱱ ᱪᱟᱞᱟᱜᱼᱟ ᱧᱮᱞ ᱟᱹᱜᱩᱭ ᱵᱚᱱ ᱪᱮᱫ ᱞᱮᱠᱟ ᱦᱩᱭᱩᱜᱼᱟ ᱦᱳᱭᱥᱮ᱾
ᱚ ᱟᱪᱷᱟ ᱦᱳᱭ ᱦᱳᱭ ᱪᱟᱞᱟᱜ ᱛᱚ ᱫᱚᱨᱠᱟᱨ᱾ ᱟᱫᱚ ᱨᱩᱢ ᱨᱮ ᱛᱤᱱᱟᱹᱜ ᱜᱷᱟᱹᱲᱤᱡ ᱠᱚ ᱛᱟᱦᱮᱱᱟ, ᱪᱟᱞᱟᱜ ᱦᱤᱡᱩᱜ ᱦᱚᱸ ᱫᱚᱨᱠᱟᱨ᱾
ᱦᱮᱸ ᱛᱚ ᱜᱚᱝᱠᱮ, ᱟᱫᱚ ᱜᱚᱝᱠᱮ ᱢᱮᱞᱟ ᱠᱚᱦᱚᱸ ᱵᱟᱹᱭᱥᱟᱹᱣ ᱠᱟᱱᱟ ᱠᱟᱹᱴᱤᱡ ᱧᱮᱞ ᱛᱟᱨᱟ ᱦᱩᱭᱩᱜᱼᱟ ᱦᱳᱭᱥᱮ᱾
ᱚ ᱟᱪᱷᱟ ᱚᱱᱟ ᱨᱚᱛ ᱨᱚᱛ ᱵᱟᱠᱨᱚᱛ
ᱦᱮᱸ ᱜᱚᱝᱠᱮ ᱨᱚᱛ ᱵᱟᱠᱷᱨᱟᱛᱮ ᱚᱱᱟ ᱢᱮᱞᱟ ᱠᱚᱠᱚ ᱵᱟᱹᱭᱥᱟᱹᱣ ᱟᱠᱟᱫᱟ ᱾
ᱪᱮᱢᱠᱟ ᱱᱚᱜᱚᱨᱫᱚᱞᱟ ᱠᱚ ᱟᱬᱜᱚᱣ ᱠᱟᱫᱟ
ᱦᱳᱭ ᱦᱳᱭ ᱦᱳᱭ ᱱᱚᱜᱚᱫᱽᱫᱚᱞᱟ ᱠᱚ ᱦᱮᱡ ᱟᱠᱟᱱᱟ ᱟᱹᱰᱤ ᱟᱢᱫᱟ ᱨᱚᱠᱚᱢ ᱦᱮᱡ ᱟᱠᱟᱱᱟ ᱦᱚᱭᱥᱮ᱾
ᱛᱮ ᱮᱢᱟ ᱮᱢᱟᱱ ᱛᱮᱢᱟᱱ ᱠᱟ ᱫᱚᱠᱟᱱ ᱠᱚᱠᱚ ᱠᱷᱩᱞᱟᱹᱣ ᱠᱟᱫᱟ᱾
ᱦᱳᱭ ᱦᱳᱭ
ᱚ ᱟᱪᱷᱟ ᱟᱪᱷᱟ
ᱚᱱᱟ ᱛᱮᱜᱮ ᱡᱚᱛᱚ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱨᱩᱢ ᱠᱚᱨᱮ ᱜᱮ ᱵᱩᱡᱽ ᱫᱟᱵᱮᱱ᱾
ᱚ
ᱟᱫᱚ ᱟᱞᱮ ᱥᱮᱫ ᱫᱚ ᱢᱟ ᱜᱚᱝᱠᱮ ᱱᱚᱛᱮ ᱡᱟᱦᱟᱸ ᱨᱚᱛ ᱧᱮᱞ ᱫᱟ ᱦᱳᱭᱥᱮ ᱟᱫᱚ ᱟᱞᱮ ᱥᱮᱫ ᱢᱟ ᱛᱚ ᱮᱴᱟᱜ ᱨᱚᱠᱚᱢ ᱜᱮ ᱢᱤᱫᱴᱟᱝ ᱦᱚᱳᱭᱥᱮ ᱚᱱᱛᱮ ᱫᱚ ᱛᱟᱨ ᱢᱟᱱᱮ ᱮᱴᱟᱜ ᱜᱮᱞᱤᱧ ᱵᱩᱡᱷᱟᱹᱣ ᱫᱟ ᱟᱨᱠᱤ ᱵᱩᱡᱽ ᱫᱟᱹᱵᱤᱱ
ᱚ ᱟᱪᱷᱟ ᱚᱱᱛᱮ ᱚᱯᱮ ᱥᱮᱫ ᱫᱚ ᱪᱮᱫ ᱞᱮᱠᱟ ᱨᱳᱛ ᱦᱩᱭᱩᱜᱼᱟ?
ᱟᱫᱚ ᱜᱚᱝᱠᱮ ᱨᱚᱛ ᱜᱚᱦᱚᱲ ᱫᱚ ᱟᱫᱚ ᱢᱤᱫ ᱜᱮᱭᱟ ᱦᱳᱭᱥᱮ ᱨᱚᱛ ᱜᱚᱦᱚᱲ ᱠᱚᱫᱚ ᱢᱤᱫ ᱜᱮᱭᱟ ᱟᱫᱚ ᱡᱟᱦᱟᱸ ᱦᱚᱲ ᱥᱚᱝᱠᱷᱟ ᱢᱟ ᱠᱟᱹᱴᱤᱡ ᱡᱟᱹᱥᱛᱤ ᱟ ᱵᱩᱡᱽ ᱫᱟᱵᱤᱱ ᱛᱷᱚ ᱛᱟᱨᱢᱟᱱᱮ ᱟᱞᱮ ᱥᱮᱫ ᱫᱚ ᱢᱟ ᱡᱚᱠᱷᱚᱱ ᱨᱚᱛ ᱠᱚ ᱦᱩᱭᱩᱜᱼᱟ ᱵᱟᱝ ᱮᱵᱟᱨ ᱢᱤᱫᱴᱟᱝ ᱟᱛᱳ ᱨᱮ ᱡᱚᱠᱷᱚᱱ ᱨᱚᱛ ᱠᱚ ᱜᱚᱦᱚᱲ ᱥᱮ ᱚᱱᱟ ᱯᱟᱥᱮ ᱟᱛᱳ ᱠᱚᱨᱮ ᱚᱱᱟ ᱠᱚᱨᱮ ᱜᱚᱴᱟ ᱠᱚ ᱵᱚᱥ ᱠᱚᱠᱚ ᱟᱹᱜᱩᱭᱟ ᱵᱩᱡᱽ ᱫᱟᱵᱤᱱ ᱛᱚ, ᱟᱫᱚ ᱥᱟᱱᱟᱢ ᱦᱚᱲ ᱠᱚ ᱨᱟᱹᱥᱠᱟᱹᱭᱟ ᱚᱸᱰᱮ ᱚᱸᱰᱮ᱾ ᱟᱵᱟᱨ ᱡᱟᱦᱟᱸᱨᱮ ᱨᱚᱛ ᱠᱚ ᱜᱚᱦᱚᱲ ᱤᱫᱤᱭᱟ ᱛᱚᱠᱷᱚᱱ ᱟᱹᱰᱤ ᱡᱟᱹᱥᱛᱤ ᱦᱚᱲ ᱠᱚ ᱦᱩᱭᱩᱜᱼᱟ ᱵᱩᱡᱽ ᱫᱟᱹᱵᱤᱱ ᱛᱟᱨ ᱢᱟᱱᱮ ᱥᱩᱡᱟᱨ ᱥᱚᱡᱮ ᱨᱚᱛ ᱠᱷᱚᱱ ᱡᱚᱠᱷᱚᱱ ᱨᱚᱛ ᱮᱛᱚᱦᱚᱵᱚᱜᱼᱟ ᱛᱚᱠᱷᱚᱱ ᱠᱷᱚᱱ ᱢᱚᱴᱟᱢᱩᱴᱤ ᱡᱚᱠᱷᱚᱱ ᱩᱞᱴᱨᱚ ᱫᱷᱟᱹᱵᱤᱪ ᱯᱩᱨᱚ ᱫᱤᱱ ᱠᱚ ᱜᱚᱞᱯᱚᱭᱟ ᱚᱱᱟ ᱡᱟᱦᱟᱸ ᱛᱤᱱᱟᱹᱜ ᱫᱤᱱ ᱜᱮᱯ ᱢᱮᱱᱟᱜ ᱛᱚ ᱚᱱᱟ ᱯᱩᱨ ᱫᱤᱱ ᱫᱚ ᱚᱱᱟ ᱠᱚ ᱨᱟᱹᱥᱠᱟᱹᱭᱟ ᱵᱩᱡᱽ ᱫᱟᱵᱤᱱ
ᱚ ᱟᱪᱷᱟ ᱟᱪᱷᱟ ᱢᱟᱱᱮ ᱡᱮᱦᱤᱞᱳᱜ ᱠᱷᱚᱱᱟᱜ ᱮᱸ ᱥᱩᱵᱮᱛ ᱵᱷᱟᱨᱚᱛ ᱟᱨᱟᱢᱵᱷᱚᱜ ᱠᱟᱱᱟ ᱚᱱᱟ ᱩᱞᱴᱟᱹ ᱨᱚᱛ ᱦᱟᱹᱵᱤᱡ ᱛᱮ ᱯᱩᱨᱟᱹ ᱨᱟᱹᱥᱠᱟᱹ
ᱮᱠᱫᱚᱢ ᱚᱱᱟ ᱫᱷᱩᱢᱫᱷᱟᱢ ᱯᱩᱨᱟᱹ ᱫᱷᱩᱢᱫᱷᱟᱢ ᱦᱩᱭᱩᱜᱼᱟ ᱾ ᱟᱫᱚ ᱚᱱᱟ ᱱᱤᱭᱟᱹ ᱵᱟᱨ ᱫᱚ ᱨᱚᱛ ᱫᱚ ᱦᱮᱸ ᱜᱚᱝᱠᱮ ᱪᱮᱫ ᱵᱤᱱ ᱞᱟᱹᱭ ᱫᱟ
ᱥᱮᱜᱟᱨᱚᱛ ᱠᱷᱚᱱᱟᱜ ᱩᱞᱴᱟᱹ ᱨᱚᱛ ᱦᱟᱹᱵᱤᱡ ᱛᱮᱫᱚ ᱯᱩᱨᱟᱹ ᱢᱤᱫ ᱦᱟᱯᱛᱟ ᱜᱟᱱᱮ ᱦᱩᱭᱩᱜ ᱛᱟᱢᱟ ᱥᱮ
ᱦᱮᱸ ᱜᱚᱝᱠᱮ ᱯᱩᱨᱟᱹ ᱢᱤᱫ ᱦᱟᱯᱛᱟ ᱟᱫᱚ ᱱᱤᱭᱟᱹ ᱵᱟᱨ ᱫᱚ ᱚᱲᱟᱜ ᱫᱚ ᱵᱟᱝ ᱪᱟᱞᱟᱣ ᱞᱮᱱ ᱜᱮᱭᱟ ᱦᱳᱭᱥᱮ ᱟᱱᱚ ᱱᱤᱭᱟᱹ ᱵᱟᱨ ᱫᱚᱧ ᱢᱚᱱᱮ ᱠᱮᱫᱟ ᱡᱮ ᱱᱚᱛᱮ ᱠᱟᱹᱴᱤᱡ ᱨᱚᱛ ᱠᱚ ᱧᱮᱞ ᱦᱩᱭᱩᱜ ᱠᱮ ᱡᱮ ᱱᱚᱱᱛᱮ ᱫᱚ ᱚᱠᱟ ᱞᱮᱠᱟ ᱦᱩᱭᱩᱜᱼᱟ? ᱠᱚᱴ
ᱦᱮᱸ ᱮᱠᱫᱚᱢ ᱮᱠᱫᱚᱢ ᱚᱝᱠᱟ ᱛᱮᱦᱚᱸ ᱧᱮᱞ ᱧᱮᱞ ᱫᱚᱨᱠᱟᱨ ᱠᱟᱱᱟ ᱟᱯᱮ ᱥᱮᱱᱟᱜ ᱪᱮᱜ ᱞᱮᱠᱟ ᱱᱚᱱᱛᱮ ᱱᱟᱜ ᱪᱮᱫ ᱞᱮᱠᱟ
ᱦᱳᱭ ᱜᱚᱢᱠᱮ ᱦᱳᱭ ᱦᱳᱭ ᱚᱱᱟᱢᱟ ᱠᱟᱛᱷᱟ ᱠᱟᱱ ᱜᱮ ᱯᱩᱨᱟᱹ ᱚᱱᱟ ᱛᱮᱜᱮᱞᱤᱧ ᱛᱟᱦᱮᱸᱭᱮᱱ ᱜᱮᱭᱟ ᱟᱫᱚ ᱧᱮᱞ ᱠᱚ ᱦᱩᱭᱩᱜ ᱠᱟᱱ ᱜᱮᱭᱟ ᱚᱠᱟ ᱞᱮᱠᱟ ᱦᱩᱭᱩᱜ ᱠᱟᱱᱟ ᱥᱟᱹᱨᱤ ᱜᱮ ᱟᱹᱰᱤ ᱵᱟᱹᱲᱤᱡ ᱫᱚ ᱵᱟᱹᱞᱤᱧ ᱢᱮᱱᱟ
ᱢᱟᱱᱮ ᱱᱚᱱᱛᱮ ᱫᱚ ᱚᱱᱠᱟ ᱡᱟᱹᱥᱛᱤ ᱦᱚᱲ ᱵᱟᱝᱠᱚ ᱦᱩᱭᱩᱜ ᱠᱟᱱᱟ
ᱦᱳᱭ
ᱟᱨ ᱥᱟᱶᱛᱮ ᱚᱱᱠᱟ ᱫᱚᱢᱮ ᱢᱟᱭᱤᱠ ᱵᱚᱠᱥ ᱦᱚᱸᱛᱚ ᱵᱟᱝ ᱠᱚ ᱟᱹᱜᱩ ᱠᱟᱫᱟ ᱠᱚᱢ ᱠᱚᱢ ᱜᱮ
ᱟᱨ ᱟᱯᱮ ᱥᱮᱱᱟᱜ ᱨᱚᱰ ᱨᱚᱛ ᱫᱚ ᱵᱚᱲᱚ ᱵᱚᱲᱚ ᱦᱩᱭᱩᱜ ᱜᱮᱭᱟ ᱥᱮ ᱪᱮᱫ?
ᱦᱮᱸ ᱜᱚᱝᱠᱮ ᱟᱹᱰᱤ ᱱᱚᱣᱟ ᱠᱷᱚᱱ ᱫᱚ ᱟᱹᱰᱤ ᱡᱟᱹᱥᱛᱤ ᱜᱮ ᱢᱟᱲᱟᱝ ᱚᱜ-ᱟ᱾ ᱛᱟᱨ ᱢᱚᱱᱮ ᱚᱱᱮ ᱵᱟᱝᱠᱚ ᱢᱮᱱᱟ ᱮᱱᱮ ᱵᱟᱲ ᱛᱟᱞᱮ ᱫᱟᱨᱮ ᱪᱮᱛᱟᱱ ᱚᱱᱠᱟ ᱚᱱᱟ ᱠᱷᱚᱱ ᱦᱚᱸ ᱦᱮᱸ ᱟᱫᱚ ᱚᱱᱟᱫᱚ ᱥᱞᱳ ᱦᱩᱭᱩᱜ-ᱟ ᱟᱫᱚ ᱚᱱᱟ ᱫᱚ ᱠᱟᱹᱴᱤᱡ ᱠᱚᱢ ᱠᱚᱢ ᱠᱚ ᱞᱟᱹᱭ ᱠᱮᱫᱟ ᱦᱳᱭ ᱥᱮ ᱚᱱᱟ ᱠᱷᱚᱱᱟᱜ ᱠᱟᱴᱤᱡ ᱟᱨ ᱠᱟᱴᱤᱡ ᱩᱥᱩᱞᱚᱜ-ᱟ ᱦᱚᱭᱛᱚ
ᱢᱟᱱᱮ ᱥᱩᱫᱩ ᱩᱥᱩᱞ ᱩᱥᱩᱞ ᱜᱮ ᱩᱥᱩᱞᱟ ᱥᱮ ᱟᱨᱚ ᱚᱱᱠᱟ ᱚᱥᱟᱨ ᱦᱚᱸ ᱚᱥᱟᱨᱟ?
ᱛᱟᱨ ᱢᱟᱱᱮ ᱚᱻᱚᱥᱟᱨ ᱥᱟᱶᱛᱮ ᱩᱥᱩᱞᱟ ᱜᱚᱝᱠᱮ ᱵᱩᱡᱽᱫᱟᱢ᱾
ᱚ ᱟᱪᱪᱷᱟ ᱟᱪᱪᱷᱟ
ᱦᱳᱭ ᱦᱳᱭ
ᱟᱨ ᱛᱟᱦᱚᱞᱮ ᱚᱱᱟ ᱫᱚ ᱢᱚᱴᱟᱢᱚᱴᱤ ᱛᱤᱱᱟᱹᱜ ᱜᱟᱱ ᱪᱟᱠᱟ ᱛᱟᱦᱮᱱᱟ?
ᱪᱮᱵᱤᱱ ᱞᱟᱹᱭ ᱫᱚ ᱜᱚᱝᱠᱮ?
ᱛᱤᱱᱟᱹᱜ ᱪᱟᱠᱟ ᱛᱟᱦᱮᱱᱟ ᱚᱱᱟᱨᱮ?
ᱜᱚᱝᱠᱮ ᱯᱩᱱᱭᱟᱹ ᱪᱟᱠᱟ ᱛᱟᱦᱮᱱᱟ ᱟᱨ ᱚᱱᱟᱫᱚ ᱟᱞᱮᱥᱮᱫ ᱫᱚ ᱢᱟ ᱩᱥᱩᱞ ᱩᱥᱩᱞ ᱜᱮᱭᱟ ᱛᱚ
ᱦᱩᱸ
ᱟᱫᱚ ᱢᱤᱫᱴᱟᱝ ᱥᱮᱯᱴᱤ ᱞᱟᱹᱜᱤᱫ ᱢᱤᱫᱴᱟᱝ ᱛᱟᱞᱟ ᱨᱮᱦᱚᱸ ᱢᱤᱫᱟᱝ ᱪᱟᱠᱟ ᱫᱚ ᱛᱟᱦᱮᱱ ᱜᱮᱭᱟ ᱵᱩᱡ ᱫᱟᱢ ᱛᱚ
ᱡᱮᱢᱚᱱ ᱢᱤᱫ ᱞᱟᱭᱤᱱ ᱛᱮ ᱯᱮᱭᱟ ᱪᱟᱠᱟ
ᱦᱳᱭ ᱦᱳᱭ ᱦᱳᱭ ᱟᱫᱚ ᱡᱩᱫᱤ ᱡᱤᱞᱤᱧᱚᱜ ᱢᱟ ᱟᱫᱚ ᱩᱥᱩᱞ ᱫᱚ ᱩᱥᱩᱞᱟ ᱟᱨ ᱚᱥᱟᱨ ᱫᱚ ᱚᱥᱟᱨᱟ ᱦᱳᱭᱥᱮ ᱟᱨ ᱡᱩᱫᱤ ᱨᱚᱛ ᱡᱩᱫᱤ ᱡᱤᱞᱤᱧᱚᱜ ᱢᱟ ᱛᱟᱦᱞᱮ ᱠᱷᱟᱱ ᱵᱟᱭᱨᱟ ᱠᱷᱟᱱ ᱡᱟᱹᱥᱛᱤ ᱪᱟᱠᱟ ᱠᱚ ᱞᱟᱜᱟᱣᱟ ᱯᱤᱭᱟ᱾ ᱢᱤᱫ ᱫᱷᱟᱨᱮ ᱯᱮᱭᱟ ᱟᱨ ᱢᱤᱫ ᱫᱷᱟᱨᱮ ᱯᱮᱭᱟ ᱵᱩᱡ ᱫᱟᱵᱤᱱ ᱮᱸᱰᱮ ᱠᱷᱟᱱ ᱫᱚ ᱟᱫᱚ ᱢᱤᱫᱴᱟᱝ ᱵᱷᱳᱨᱥ-ᱟ ᱛᱟᱦᱮ ᱠᱷᱟᱡ ᱛᱟᱦᱮ-ᱱᱟ ᱦᱳᱭᱥᱮ ᱫᱟᱨᱮ ᱦᱚᱲ ᱠᱚ ᱫᱮᱡᱚᱜᱼᱟ ᱩᱥᱩᱞ ᱦᱚ ᱩᱥᱩᱞ ᱜᱮᱭᱟ ᱩᱥᱚᱨ ᱦᱚ ᱩᱥᱟᱹᱨᱟ ᱩᱱᱟᱹᱜ ᱣᱮᱴ ᱫᱚ ᱵᱟᱝᱠᱩ ᱥᱟᱢᱵᱲᱟᱣ ᱫᱚᱨᱤᱣᱟᱭᱟ ᱥᱮ ᱩᱱᱟᱛᱤᱜᱤ ᱟᱫᱚ ᱠᱟᱴᱤᱡ ᱵᱟᱲᱛᱤ ᱪᱟᱠᱟ ᱠᱩ ᱞᱟᱜᱟᱣ ᱜᱤᱭᱟ ᱵᱟᱭᱨᱟ ᱠᱷᱚᱱ ᱡᱟᱹᱥᱛᱤ ᱯᱤᱭᱟ ᱵᱩᱡᱽᱫᱟᱵᱤᱱ᱾
ᱟᱪᱽᱪᱷᱟ ᱢᱟᱱᱮ ᱚᱱᱟ ᱨᱚᱛ ᱫᱚ ᱛᱟᱦᱞᱮ ᱯᱩᱜ-ᱯᱩᱨᱟᱹ ᱢᱮᱬᱦᱮᱫ ᱨᱮᱱᱟᱜ ᱦᱩᱭᱩᱜᱼᱟ ᱵᱟᱝ?
ᱦᱮᱸ ᱜᱚᱝᱠᱮ ᱚᱱᱟ ᱦᱚᱸ ᱟᱫᱚ ᱟ ᱠᱤᱪᱷᱩ ᱜᱟᱱ ᱦᱚᱲ ᱫᱚ ᱢᱮᱱᱟᱜ ᱠᱚᱣᱟ ᱦᱳᱭᱥᱮ ᱡᱮ ᱠᱟᱴ ᱛᱮᱠᱚ ᱵᱮᱱᱟᱣᱟ ᱨᱚᱛ ᱫᱚ ᱟᱨ ᱠᱤᱪᱷᱤᱠ ᱜᱟᱱ ᱦᱚᱲ ᱫᱚᱠᱚ ᱢᱮᱱᱟᱜ ᱠᱚᱭᱟ ᱡᱟᱦᱟᱸᱭ ᱵᱮᱱᱟᱣᱟ ᱠᱚ ᱢᱮᱲᱦᱮᱫ ᱛᱮ ᱦᱳᱭᱥᱮ᱾
ᱡᱟᱹᱥᱛᱤ ᱠᱟᱭ ᱛᱮ ᱫᱚ ᱢᱮᱲᱦᱮᱫ ᱛᱮᱜᱮ ᱠᱚ ᱠᱚᱨᱟᱣᱟ
ᱦᱮᱸ ᱱᱮᱛᱟᱨ ᱢᱟ ᱟᱫᱚ ᱡᱟᱹᱥᱛᱤ ᱠᱟᱭᱛᱮ ᱢᱮᱲᱦᱮᱫ ᱜᱮ ᱦᱩᱭᱩᱜ ᱜᱮᱭᱟ ᱵᱟᱝ ᱫᱚ ᱵᱟᱝ ᱵᱩᱡᱽ ᱫᱟᱵᱤᱱ ᱵᱟ ᱞᱟᱦᱟ ᱛᱮᱱ ᱛᱚ ᱮᱵᱟᱨ ᱡᱩᱫᱤ ᱟᱵᱤᱱ ᱪᱟᱞᱟᱜ ᱢᱟᱵᱤᱱ ᱛᱟᱢᱤᱞᱱᱟᱲᱩ ᱚᱱᱛᱮ ᱥᱮᱫ ᱵᱩᱡᱽ ᱫᱟᱵᱤᱱ ᱛᱚ ᱚᱱᱛᱮ ᱠᱷᱚᱱ ᱫᱚ ᱟ ᱟᱵᱮᱱ ᱫᱚ ᱢᱮᱨᱦᱮᱫ ᱨᱮᱱᱟᱜ ᱫᱚ ᱵᱟᱵᱤᱱ ᱧᱮᱞ ᱧᱟᱢᱟ ᱚᱱᱛᱮ ᱫᱚ ᱠᱷᱟᱞᱤ ᱜᱮ ᱠᱟᱴ ᱨᱮᱱᱟᱜ ᱢᱮᱱᱟᱜ ᱼᱟ ᱦᱳᱭᱥᱮ
ᱟᱪᱷᱟ ᱚᱱᱟ ᱫᱚ ᱛᱟᱢᱤᱞᱱᱟᱲᱩ ᱥᱮᱡ
ᱦᱳᱭ ᱦᱳᱭ ᱛᱟᱢᱤᱞᱱᱟᱰᱩ ᱛᱟᱯᱚᱨᱮ ᱠᱮᱫᱮᱞᱟ ᱚᱱᱛᱮ ᱥᱮᱜ ᱠᱟᱱᱟᱰᱟ ᱚᱱᱛᱮ ᱵᱩᱡᱽ ᱫᱟᱵᱤᱱ
ᱚ ᱟᱪᱪᱷᱟ ᱠᱟᱴ ᱨᱮᱱᱟᱜ ᱜᱮ ᱦᱮ ᱳᱰᱤᱭᱳ ᱠᱚᱨᱮ ᱞᱤᱧ ᱧᱮᱞ ᱵᱟᱲᱟ ᱠᱟᱫᱟ ᱟᱹᱰᱤ ᱞᱟᱹᱴᱩ ᱞᱟᱹᱴᱩ ᱠᱚ ᱵᱮᱱᱟᱣᱟ
ᱦᱮᱸ ᱜᱚᱝᱠᱮ ᱚᱸᱰᱮ ᱫᱚ ᱚᱱᱛᱮ ᱢᱟ ᱟᱹᱰᱤ ᱞᱟᱹᱴᱩ ᱞᱟᱹᱴᱩ ᱜᱮ ᱵᱮᱱᱟᱣᱟ ᱟᱵᱚ ᱠᱷᱚᱱ ᱦᱚᱸ ᱡᱟᱹᱥᱛᱤ ᱠᱚ ᱵᱮᱱᱟᱣᱟ ᱟᱨ ᱥᱚᱛᱛᱤ ᱠᱚᱛᱷᱟ ᱵᱚᱞ ᱛᱮ ᱚᱱᱛᱮ ᱫᱚ ᱟᱹᱰᱤ ᱡᱟᱹᱥᱛᱤ ᱨᱟᱹᱥᱠᱟᱹ ᱥᱟᱞᱟᱜ ᱨᱤᱥᱠᱟᱳ ᱥᱟᱞᱟᱜ ᱠᱷᱚᱱ ᱠᱚ ᱫᱟᱱ ᱟᱠᱚ ᱯᱟᱞᱟᱣ ᱜᱮᱭᱟᱠᱚ ᱵᱩᱡ ᱫᱟᱲᱮ ᱛᱩᱢᱫᱟᱜ ᱛᱮ ᱟᱵᱚ ᱥᱮᱱ ᱫᱚ ᱱᱚᱝ
ᱟᱪᱪᱷᱟ ᱦᱮᱸᱻ ᱚᱱᱟ ᱦᱚᱸ ᱨᱟᱹᱥᱠᱟᱹ ᱥᱟᱞᱟᱜ ᱜᱮ ᱢᱟᱞᱟᱝ ᱠᱚᱫᱚ ᱵᱷᱟᱞᱮᱭᱟ ᱵᱟᱠᱷᱟᱱ ᱫᱚ ᱴᱤᱡ ᱟᱸ ᱚᱱᱠᱟ ᱵᱷᱟᱞᱮ ᱵᱟᱝ ᱵᱩᱡᱷᱟᱹᱜᱼᱟ ᱛᱚ
ᱦᱳᱭ ᱜᱚᱢᱠᱮ ᱱᱚᱣᱟ ᱜᱮᱭᱟ ᱚᱫᱚ ᱟᱵᱮᱱ ᱜᱚᱢᱠᱮ ᱟᱯᱮ ᱥᱮᱫ ᱫᱚ ᱨᱚᱛ ᱛᱚ ᱦᱳᱭᱳᱜ ᱠᱟᱱᱟ ᱥᱮ ᱵᱟᱝ ᱥᱮ ᱵᱟᱵᱤᱱ ᱪᱟᱞᱟᱜ ᱠᱟᱱᱟ ᱧᱮᱞ ᱠᱚᱫᱚ
ᱟᱪᱪᱷᱟ ᱨᱚᱛ ᱠᱚᱫᱚ ᱦᱩᱭ ᱫᱚ ᱦᱩᱭᱩᱜ ᱜᱮᱭᱟ ᱟᱫᱚ ᱠᱟᱹᱴᱤᱡ ᱠᱟᱹᱴᱤᱡ ᱨᱚᱛ ᱟᱞᱮ ᱥᱮᱫ ᱫᱚ ᱦᱚᱲ ᱥᱚᱢᱟᱱᱟᱜ ᱨᱚᱛ ᱠᱚ ᱵᱮᱱᱟᱣ ᱠᱟᱫ ᱛᱟᱦᱮᱱᱟ ᱪᱟᱞᱟᱣ ᱞᱤᱱᱟᱹᱧ
ᱚᱻ
ᱟᱨ ᱫᱚᱢᱮ ᱦᱚᱲ ᱫᱚ ᱵᱟᱠᱚ ᱡᱟᱣᱨᱟ ᱠᱟᱱ ᱛᱟᱦᱮᱸᱫ
ᱟᱪᱪᱷᱟ
ᱢᱟᱱᱮ ᱢᱟᱸᱡᱟᱱ ᱴᱟᱭᱤᱢ ᱜᱮ ᱫᱟᱜ ᱠᱮᱫᱟᱭ ᱛᱚ ᱨᱚᱛ ᱠᱚ ᱜᱚᱦᱚᱲᱟ ᱚᱱᱮ ᱚᱠᱛᱮ ᱜᱮ
ᱚ
ᱟᱫᱚ ᱡᱟᱜᱮ ᱴᱩᱠ ᱴᱟᱠ ᱵᱟᱡᱟᱨ ᱥᱩᱨ ᱥᱩᱯᱩᱨ ᱨᱮᱱ ᱦᱚᱲ ᱠᱚᱠᱚ ᱦᱮᱡ ᱠᱟᱱ ᱛᱟᱦᱮᱸᱫ
ᱚ
ᱫᱚᱢᱮ ᱫᱚ ᱵᱟᱝ ᱨᱟᱹᱥᱠᱟᱹ ᱫᱚ ᱵᱟᱝ ᱦᱳᱭ ᱞᱮᱱᱟ ᱟᱨᱠᱤ
ᱦᱚ ᱟᱫᱚ ᱜᱚᱢᱠᱮ ᱨᱚᱛ ᱫᱚ ᱚᱱᱟ ᱟᱵᱚ ᱫᱚ ᱨᱟᱹᱥᱠᱟᱹ ᱫᱚ ᱡᱟᱜᱮ ᱡᱟᱣᱰᱩᱝᱜᱮ ᱦᱩᱭᱩᱜ-ᱟ ᱚᱱᱟᱜᱮ ᱠᱩᱥᱤ ᱫᱚ ᱦᱳᱭᱥᱮ ᱚᱱᱟ ᱠᱷᱚᱱᱫᱚ ᱡᱟᱭᱛᱤ ᱫᱚ ᱵᱟᱝ ᱵᱩᱡ ᱫᱟᱵᱤᱱ ᱛᱚ
ᱦᱮᱸ
ᱦᱳᱭ, ᱟᱫᱚ ᱜᱚᱝᱠᱮ ᱟᱵᱤᱱ ᱫᱚ ᱱᱤᱛᱚᱜ ᱫᱚ ᱪᱮᱫ ᱠᱚᱵᱤᱱ ᱠᱟᱹᱢᱤ ᱵᱟᱲᱟᱭᱫᱟ᱾
ᱠᱟᱹᱢᱤ ᱫᱚ ᱛᱮᱦᱮᱧ ᱫᱚ ᱚᱱᱠᱟ ᱫᱚ ᱪᱮᱫ ᱦᱚᱵᱟᱝ ᱠᱟᱹᱢᱤ ᱦᱩᱭᱩᱜ ᱠᱟᱱᱟ᱾
ᱚ
ᱨᱚᱦᱚᱭ ᱠᱚᱦᱚᱸ ᱦᱚᱞᱟ ᱜᱮᱞᱮ ᱢᱩᱪᱟᱹᱫ ᱠᱮᱭᱟ᱾
ᱟᱪᱪᱷᱟ
ᱛᱤᱦᱤᱧ ᱡᱤᱨᱟᱹᱣ ᱵᱟᱲᱟᱜ ᱠᱟᱱᱟ᱾
ᱚ ᱛᱟᱨᱢᱟᱱᱮ ᱟᱯᱮᱭᱟᱜ ᱡᱚᱛᱚ ᱥᱟᱱᱟᱢᱟᱜ ᱨᱚᱦᱚᱭ ᱜᱮᱭᱟ ᱠᱚ ᱪᱟᱵᱟᱭᱮᱱ ᱜᱮᱭᱟ ᱵᱟᱝ?
ᱦᱮᱸ ᱮᱠᱫᱚᱢ ᱯᱩᱨᱟᱹ ᱨᱚᱦᱚᱭ ᱥᱟᱹᱛ ᱦᱳᱭ ᱠᱟᱱᱟ᱾
ᱛᱟᱦᱞᱮ ᱜᱚᱝᱠᱮ ᱚᱱᱮ ᱡᱮᱵᱤᱱ ᱞᱟᱹᱭᱮᱫ ᱢᱮᱞᱟ ᱠᱚ ᱦᱩᱭᱩᱜ ᱠᱟᱱᱟ᱾ ᱛᱟᱦᱚᱞᱮ ᱪᱮᱫ ᱠᱚᱵᱤᱱ ᱠᱤᱨᱤᱧ ᱠᱮᱫᱟ ᱢᱮᱞᱟ ᱠᱷᱚᱱᱟᱜ?
ᱦᱮᱸ ᱤᱱᱠᱟᱹ ᱢᱮᱞᱟ ᱠᱚᱨᱮ ᱫᱚ ᱟᱫᱚ ᱱᱩᱱᱟᱹᱜ ᱡᱩᱣᱟᱹᱱ ᱠᱚᱲᱟ ᱫᱚ ᱟᱫᱚ ᱪᱮᱫ ᱵᱤᱱ ᱠᱤᱨᱤᱧᱟ ᱞᱮᱵᱤᱱ ᱥᱮ ᱡᱟ ᱜᱮ ᱵᱟᱫᱟᱢ ᱠᱚ ᱡᱚᱢ ᱦᱳᱭᱳᱜ ᱠᱟᱱᱟ ᱡᱷᱤᱠᱟᱹᱯᱤ ᱠᱟᱰᱩ ᱠᱚ ᱦᱳᱭ ᱥᱮ ᱟᱨ ᱠᱟᱹᱴᱤᱡ ᱟᱹᱪᱩᱨ ᱵᱟᱲᱟ ᱦᱳᱭᱳᱜ ᱠᱟᱱᱟ ᱟᱵᱟᱨ ᱡᱟᱦᱟᱸ ᱫᱚᱨᱠᱟᱨᱟᱜ ᱡᱤᱱᱤᱥ ᱠᱚ ᱛᱟ ᱢᱟᱱᱮ ᱤᱥᱤᱱ ᱵᱟᱥᱟᱝ ᱠᱚᱨᱮ ᱞᱟᱜᱟᱜᱼᱟ ᱦᱳᱭᱥᱮ ᱚᱱᱠᱟᱱᱟᱜ ᱥᱟᱯᱟᱯ ᱠᱚ ᱦᱟᱛᱟᱣ ᱦᱳᱭᱳᱜ ᱠᱟᱱᱟ ᱟᱨ ᱠᱤᱪᱷᱩ ᱜᱟᱱ ᱛᱟ ᱢᱟᱱᱮ ᱦᱟᱴ ᱠᱚᱠᱚ ᱵᱟᱹᱭᱥᱟᱹᱣ ᱠᱟᱫᱟ ᱯᱮᱱᱴ ᱡᱟᱢᱟ ᱠᱚ ᱠᱤᱪᱷᱩ ᱧᱟᱢᱚᱜ ᱠᱟᱱᱟ ᱠᱚᱢ ᱠᱚᱢ ᱥᱚᱢ ᱫᱟᱢ ᱛᱮ᱾ ᱚᱱᱟ ᱠᱚᱦᱚᱸ ᱠᱤᱪᱷᱩ ᱜᱟᱱ ᱦᱟᱛᱟᱣ ᱦᱳᱭᱳᱜ ᱠᱟᱱᱟ ᱚᱱᱠᱟ ᱜᱮ ᱪᱟᱞᱟᱜ ᱠᱟᱱᱟ ᱟᱫᱚ ᱵᱩᱡᱽ ᱫᱟᱵᱤᱱ᱾
ᱚ ᱟᱪᱪᱷᱟ ᱟᱪᱪᱷᱟ ᱟᱨ ᱚᱱᱮ ᱢᱳᱵᱟᱭᱤᱞ ᱫᱚᱦᱚ ᱥᱴᱮᱱ ᱠᱚᱠᱚ ᱟᱲᱜᱳ ᱠᱟᱫ ᱛᱟᱦᱮᱱᱟ᱾
ᱦᱮᱸ ᱜᱚᱝᱠᱮ ᱚᱱᱟ ᱠᱚ ᱦᱟᱛᱟᱣ ᱦᱳᱭ ᱠᱟᱱᱟ ᱢᱤᱫᱴᱟᱝ ᱵᱟᱭᱨᱟ ᱫᱚ ᱟᱫᱚ ᱦᱚᱞᱟ ᱜᱮ ᱪᱟᱞᱟᱣ ᱦᱳᱭ ᱞᱮᱱᱟ ᱢᱮᱞᱟ ᱧᱮᱞ ᱫᱚ ᱠᱟᱹᱴᱤᱡ ᱫᱟᱨᱟ ᱵᱟᱨᱟ ᱦᱳᱭ ᱥᱮ ᱟᱫᱚ ᱪᱟᱞᱟ ᱠᱟᱛᱮ ᱫᱚ ᱦᱟᱛᱟ ᱦᱳᱭ ᱱᱟ ᱢᱳᱵᱟᱭᱤᱞ ᱥᱴᱮᱱᱰ ᱫᱚᱦᱚᱣᱟᱜ ᱚ ᱤᱧ ᱟᱞᱤᱧ ᱢᱤᱫᱴᱟᱝ ᱞᱤᱧ ᱦᱟᱛᱟᱣ ᱠᱮᱫᱟ ᱟᱨ ᱢᱤᱫᱴᱟᱝ ᱜᱟᱛᱮ ᱠᱚᱨᱟ ᱢᱤᱫᱴᱤᱱ ᱢᱮᱱᱟᱭᱟ ᱦᱳᱭ ᱥᱮ ᱩᱱᱤ ᱢᱤᱫᱴᱟᱝ ᱦᱟᱛᱟ ᱠᱮᱫᱟᱭ᱾
ᱚ ᱟᱪᱪᱷᱟ ᱟᱪᱪᱷᱟ ᱟᱨ ᱵᱩᱞᱩᱝ ᱫᱚᱦᱚ ᱞᱟᱹᱜᱤᱫ ᱚᱱᱠᱟ ᱠᱟᱹᱴᱤᱡ ᱠᱟᱹᱴᱤᱡ
ᱦᱮᱸᱛᱚ ᱚᱱᱟ ᱠᱚᱴᱳ ᱠᱚᱴᱳ ᱠᱚ ᱦᱟᱛᱟᱣ ᱠᱚᱴᱳ ᱠᱚᱦᱚᱸ ᱧᱟᱢᱚᱜ ᱠᱟᱱᱟ ᱚᱱᱟ ᱠᱚᱦᱚᱸ ᱦᱟᱛᱟᱣ ᱦᱳᱭᱳᱜ ᱠᱟᱱᱟ᱾ ᱵᱩᱡᱽ ᱫᱟᱵᱤᱱ ᱛᱚ
ᱫᱚᱦᱚ ᱜᱳᱰᱳ ᱠᱚ
ᱦᱳᱭ ᱚᱱᱟ ᱠᱚ ᱦᱟᱛᱟᱣ ᱠᱟᱱᱟ ᱜᱚᱝᱠᱮ ᱛᱚ ᱞᱟᱜᱟᱜ ᱠᱟᱱᱟ ᱜᱚᱢᱠᱮ ᱠᱟᱹᱢᱤ ᱦᱚᱨᱟ ᱠᱚᱨᱮ ᱥᱮ ᱮᱵᱟᱨ ᱛᱚ ᱢᱮᱥᱨᱤᱞᱤᱧ ᱛᱟᱦᱮᱱᱟ ᱥᱮ ᱮᱵᱟᱨ ᱛᱚ ᱮᱴᱟᱜ ᱠᱤᱪᱷᱩ ᱨᱮ ᱫᱚᱦᱚ ᱛᱚ ᱵᱟᱝ ᱜᱟᱱᱚᱜᱼᱟ ᱚᱱᱟ ᱛᱮᱜᱮ ᱞᱟᱦᱟ ᱞᱟᱦᱟ ᱠᱚᱴᱳ ᱦᱟᱛᱟ ᱞᱮᱠᱷᱟᱱ ᱢᱤᱫᱴᱟᱝ ᱵᱷᱟᱜᱮ ᱠᱟᱛᱷᱟ᱾ ᱦᱳᱭ ᱛᱚ ᱦᱳᱭ ᱛᱚ
ᱦᱳᱭ ᱢᱟᱱᱮ ᱚᱱᱟ ᱫᱚᱠᱟᱱ ᱠᱚᱨᱮ ᱫᱚ ᱧᱮᱞᱚᱜᱚᱜ ᱠᱟᱱᱟ ᱡᱟᱹᱥᱛᱤ ᱠᱟᱭᱛᱮ ᱠᱩᱲᱤ ᱜᱤᱫᱽᱨᱟᱹᱣᱟᱜ ᱥᱟᱯᱟᱵ ᱠᱚ ᱵᱟᱹᱲᱛᱤ ᱦᱮᱱᱟᱜᱼᱟ ᱮᱢᱟᱱ ᱛᱮᱢᱟᱱ ᱪᱩᱲᱤ ᱢᱟᱞᱟ ᱦᱚᱨᱚᱜ ᱛᱮᱱᱟᱜ ᱪᱮᱫ ᱠᱚᱪᱚᱝ
ᱢᱟ ᱛᱟᱦᱚᱞᱮ ᱜᱚᱝᱠᱮ ᱯᱟᱥᱮᱡ ᱚᱱᱠᱟ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ ᱛᱮᱦᱮᱧ ᱜᱟᱯᱟ?
ᱦᱮᱸ ᱜᱚᱝᱠᱮ ᱫᱟᱜ ᱡᱟᱹᱲᱤ ᱠᱚᱫᱚ ᱦᱩᱭᱩᱜ ᱠᱟᱱ ᱜᱮᱭᱟ ᱟᱫᱚ ᱚᱱᱠᱟ ᱫᱚ ᱵᱟᱝ ᱦᱩᱭᱩᱜ ᱠᱟᱱᱟ ᱢᱳᱴᱟᱢᱩᱴᱤ ᱦᱩᱭᱩᱜ ᱠᱟᱱᱟ ᱵᱩᱡ ᱫᱟᱵᱹᱤᱱ
ᱟᱪᱪᱷᱟ ᱟᱞᱮ ᱥᱮ ᱢᱟ ᱛᱮᱦᱮᱧ ᱦᱚ ᱡᱟᱹᱯᱩᱫ ᱮᱜᱼᱟᱭ ᱾ ᱟᱫᱚ ᱨᱚᱛᱷ ᱪᱟᱞᱟᱜ ᱧᱮᱞ ᱦᱚᱸ ᱜᱟᱱᱚᱜ ᱟᱥᱮ ᱵᱟᱝ
ᱦᱮᱸ ᱜᱚᱝᱠᱮ ᱚᱱᱠᱟ ᱜᱮ ᱪᱟᱞᱟᱜ ᱦᱩᱭᱩᱜᱼᱟ ᱥᱳᱡᱷᱟ ᱨᱚᱛᱷ ᱦᱤᱞᱚᱜ ᱛᱚ ᱜᱚᱝᱠᱮ ᱫᱚᱢᱮ ᱡᱟᱹᱯᱩᱫ ᱠᱮᱫᱟ ᱵᱩᱡ ᱫᱟᱵᱤᱱ ᱪᱟᱞᱟᱜ ᱠᱷᱟᱱ ᱞᱮ ᱧᱮᱞ ᱦᱚᱭ ᱥᱮ ᱟᱫᱚ ᱥᱮᱱ ᱛᱚᱨᱟ ᱛᱚ ᱥᱮᱨᱚᱠᱚᱢ ᱫᱚ ᱛᱟᱨ ᱢᱟᱱᱮ ᱨᱤᱢᱤᱞ ᱨᱤᱢᱤᱞ ᱜᱮ ᱵᱷᱟᱵ ᱫᱚ ᱢᱮᱱᱟᱜ ᱜᱮᱭᱟ ᱟᱫᱚ ᱚᱱᱠᱟ ᱫᱚ ᱵᱟᱭ ᱫᱟᱜ ᱡᱟᱹᱲᱤ ᱠᱟᱫᱟ ᱦᱚᱭ ᱥᱮ ᱫᱤᱭᱮ ᱠᱤᱪᱷᱩ ᱜᱟᱱ ᱯᱚᱨ ᱜᱮ ᱫᱟᱜ ᱡᱟᱹᱲᱤ ᱠᱚᱫᱚ ᱡᱚᱨᱚᱭᱮᱱ ᱜᱮᱭᱟ ᱵᱩᱡ ᱫᱟᱹᱵᱮᱱ ᱟᱫᱚ ᱚᱱᱠᱟ ᱜᱮᱠᱚ ᱜᱚᱦᱚᱲ ᱵᱟᱲᱟ ᱠᱮᱫᱟ ᱜᱤᱫᱽᱨᱟᱹ ᱠᱚᱠᱚ ᱟᱹᱲᱥᱟᱹ ᱠᱮᱫᱟ ᱚᱱᱠᱟᱜᱮ ᱫᱟᱜ ᱡᱟᱹᱯᱩᱫ ᱛᱮᱜᱮ ᱵᱩᱡᱽ ᱫᱟᱵᱮᱱ ᱛᱚ
ᱟᱪᱪᱷᱟ ᱯᱩᱨᱟᱹ ᱫᱟᱜ ᱫᱟᱜ ᱛᱮᱜᱮᱠᱚ ᱜᱚᱦᱚᱲ ᱠᱮᱫᱟ ᱡᱷᱚᱢᱚᱨ ᱡᱷᱚᱢᱚᱨ ᱞᱚᱦᱚᱫ ᱞᱚᱦᱚᱫ ᱛᱮ?
ᱦᱳᱭ ᱦᱳᱭ ᱞᱚᱦᱚᱫ ᱞᱚᱦᱚᱫ ᱛᱮᱜᱮ ᱡᱷᱚᱛᱚ ᱠᱟᱹᱢᱤ ᱠᱚᱨᱟᱣ ᱦᱩᱭᱱᱟ ᱟᱨᱠᱤ ᱜᱚᱦᱚᱨ ᱠᱚᱦᱚ ᱦᱩᱭᱱᱟ ᱨᱚᱫ ᱠᱚ ᱛᱟᱨᱯᱚᱨ ᱚᱱᱛᱮ ᱩᱫᱥᱚᱵ ᱠᱚ ᱦᱩᱭᱱᱟ ᱵᱟ ᱠᱟᱹᱴᱤᱡ ᱜᱤᱫᱽᱨᱟᱹ ᱠᱚ ᱜᱟᱛᱮ ᱠᱚᱲᱟ ᱠᱚ ᱥᱮᱱ ᱞᱮᱱᱟ ᱠᱟᱹᱴᱤᱡ ᱠᱚ ᱮᱱᱮᱡ ᱵᱟᱲᱟ ᱠᱮᱫᱟ ᱚᱸᱰᱮᱜ ᱜᱮ ᱠᱟᱹᱴᱤᱡ ᱠᱚ ᱜᱚᱦᱚᱲ ᱠᱮᱫᱟ ᱟᱨᱠᱤ ᱵᱩᱡ ᱫᱟᱵᱤᱱ ᱛᱚ?
ᱚ ᱟᱪᱪᱷᱟ ᱟᱪᱪᱷᱟ ᱾ ᱦᱳᱭ ᱚᱱᱟ ᱨᱟᱹᱥᱠᱟᱹ ᱦᱚᱛᱚ ᱫᱚᱨᱠᱟᱨ ᱨᱚᱛᱷ ᱧᱮᱞᱮᱢ ᱪᱟᱞᱟᱣ ᱠᱟᱱᱟ ᱡᱩᱫᱤ ᱛᱚᱞ ᱠᱚᱭᱚᱜ ᱵᱟᱲᱟ ᱠᱟᱛᱮᱢ ᱨᱩᱣᱟᱹᱲᱟ ᱚᱱᱟ ᱫᱚ ᱢᱟᱱᱮ ᱱᱟᱯᱟᱭ ᱧᱚᱜ ᱫᱚ ᱵᱟᱝ ᱵᱩᱡᱷᱟᱹᱜᱼᱟ
ᱵᱟᱝ ᱵᱟᱝ ᱵᱟᱝ ᱚᱱᱟ ᱢᱟ ᱠᱟᱛᱷᱟ ᱠᱟᱱᱟᱱ ᱜᱮᱭᱟ ᱛᱚ
ᱛᱟᱦᱚᱞᱮ ᱛᱮᱦᱮᱧ ᱦᱚᱸ ᱚᱱᱠᱟ ᱠᱚ ᱨᱟᱹᱥᱠᱟᱹ ᱵᱟᱲᱟᱭᱟ ᱥᱮ ᱛᱮᱦᱮᱧ ᱫᱚ ᱠᱚᱢ ᱧᱚᱜ ᱦᱩᱭᱩᱜᱼᱟ?
ᱦᱮᱸ ᱜᱚᱝᱠᱮ ᱛᱮᱦᱮᱧ ᱫᱚ ᱚᱱᱟ ᱠᱷᱚᱱᱟᱜ ᱠᱟᱹᱴᱤᱡ ᱡᱟᱹᱥᱛᱤ ᱦᱩᱭ ᱫᱟᱲᱮᱭᱟᱜᱼᱟ ᱵᱩᱡ ᱫᱟᱹᱵᱤᱱ ᱛᱚ ᱾
ᱟᱪᱪᱷᱟ ᱛᱮᱦᱤᱧ ᱫᱚ ᱚᱱᱠᱟ ᱫᱟᱜ ᱫᱟᱜ ᱫᱟᱜ ᱨᱮᱱᱟᱜ ᱟᱵᱚᱦᱟᱣᱟ ᱫᱚ ᱵᱟᱝ ᱧᱮᱞᱚᱜ ᱠᱟᱱᱟ ᱥᱮ
ᱵᱟᱝ ᱵᱟᱝ ᱟᱫᱚ ᱦᱳᱭ ᱫᱚ ᱜᱚᱝᱠᱮ ᱦᱳᱭ ᱫᱟᱲᱮᱭᱟᱜᱼᱟ ᱟᱫᱚ ᱞᱟᱹᱭ ᱜᱮᱛᱚ ᱵᱟᱝ ᱜᱟᱱᱚᱜᱼᱟ ᱦᱳᱭᱥᱮ ᱮᱵᱟᱨ ᱦᱚᱭ ᱫᱟᱜ ᱨᱮᱱᱟᱜ ᱵᱮᱯᱟᱨ ᱛᱚ ᱮᱵᱟᱨ
ᱦᱮᱸ ᱮᱠᱫᱚᱢ ᱱᱮᱛᱟᱨ ᱫᱤᱱ ᱫᱚ ᱦᱚᱴᱟᱛ ᱠᱚᱨᱮ ᱜᱮ ᱚᱱᱠᱟ ᱦᱚᱭ ᱫᱟᱜ ᱨᱮᱢᱤᱞ ᱨᱟᱠᱟᱵ ᱠᱟᱱᱟ ᱥᱮ
ᱦᱳᱭ ᱮᱵᱟᱨ ᱞᱮ ᱵᱟᱝ ᱜᱟᱱᱚᱜ ᱡᱠᱷᱚᱱ ᱛᱚᱠᱷᱚᱱ ᱮᱵᱟᱨ ᱫᱟᱜ ᱦᱮᱡ ᱥᱮᱴᱮᱨ ᱫᱟᱲᱮᱭᱟᱜᱼᱟ